ᱜᱚᱝᱠᱮ ᱟᱹᱡᱚᱱᱚᱜ ᱠᱟᱱᱟ ᱪᱮᱫᱠᱚᱢ ᱪᱤᱠᱟᱹᱫᱟ?
ᱦᱚᱸᱜᱼᱚᱭ ᱫᱟᱠᱟ ᱡᱚᱢ ᱵᱟᱲᱟ ᱠᱟᱛᱮᱜ ᱱᱚᱜᱼᱚᱭ ᱠᱟᱹᱴᱤᱡ ᱪᱷᱟᱴ ᱥᱮᱫ ᱦᱮᱡ ᱦᱩᱭ ᱠᱟᱱᱟ᱾
ᱟᱪᱪᱷᱟ ᱟᱪᱪᱷᱟ ᱪᱮᱫ ᱤᱧ ᱞᱟᱹᱭᱟ ᱜᱚᱝᱠᱟ ᱫᱚ ᱚᱠᱟᱞᱮᱠᱟᱹ ᱢᱮᱱᱟ ᱢᱟ ᱞᱟᱹᱭ ᱢᱮ ᱡᱟᱹᱯᱤᱫ ᱫᱤᱱ ᱨᱮ ᱫᱚ?
ᱦᱮᱸ ᱡᱟᱹᱯᱩᱫ ᱫᱤᱱ ᱨᱮ ᱦᱚᱸᱜᱚᱭ ᱪᱟᱥᱵᱟᱥ ᱠᱚ ᱨᱟᱠᱟᱵ ᱦᱩᱭᱩᱜ ᱠᱟᱱᱟ ᱠᱟᱹᱴᱤᱡ᱾
ᱦᱳᱭ, ᱚᱱᱟ ᱠᱟᱛᱷᱟ ᱜᱟᱱ ᱜᱮᱭᱟ᱾ ᱱᱚᱱᱛᱮ ᱦᱚᱸ ᱫᱟᱜ ᱫᱚ ᱫᱟᱜ ᱵᱟᱲᱟᱭᱟᱜ ᱠᱟᱱ ᱜᱮᱭᱟ ᱫᱚᱢᱮ ᱜᱮ ᱵᱩᱡᱫᱟᱢ᱾
ᱦᱮᱸ᱾
ᱮᱵᱟᱨ ᱪᱟᱥ ᱵᱟᱥ ᱛᱮ ᱚᱠᱟ ᱞᱮᱠᱟ ᱨᱟᱠᱟᱵ ᱦᱳᱭᱳᱜ-ᱟ ᱚᱱᱟ ᱢᱟᱛᱚ ᱵᱟᱹᱧ ᱵᱩᱡ ᱫᱟᱲᱮᱜ ᱠᱟᱱ ᱜᱮᱭᱟ ᱱᱚᱣᱟ ᱫᱟᱜ ᱡᱟᱹᱯᱩᱫ ᱨᱮ᱾ ᱟᱹᱰᱤ ᱡᱟᱹᱥᱛᱤ ᱠᱟᱭ ᱫᱟᱜ ᱡᱟᱹᱲᱤ ᱫᱚ ᱫᱟᱜ ᱡᱟᱹᱲᱤ ᱠᱟᱱ ᱜᱮᱭᱟ ᱵᱩᱡ ᱫᱟᱢ ᱛᱚ᱾
ᱦᱮᱸ ᱟᱨ ᱱᱤᱭᱟᱹ ᱫᱷᱟᱣ ᱫᱚ ᱢᱟᱱᱮ ᱵᱷᱟᱜᱤ ᱜᱮ ᱫᱟᱜ ᱡᱟᱹᱲᱤ ᱫᱚ ᱦᱳᱭᱳᱜ ᱠᱟᱱ ᱜᱮᱭᱟ ᱱᱚᱸᱜ-ᱚᱭ ᱛᱚ᱾ ᱵᱷᱟᱜᱤ ᱜᱮ ᱫᱟᱜ ᱡᱟᱹᱲᱤᱭ ᱮᱫᱟᱭ ᱫᱤᱱ ᱠᱟᱞᱚᱢ ᱫᱚ ᱡᱮᱢᱚᱱ ᱠᱟᱹᱴᱤᱡ ᱦᱚᱸ ᱵᱟᱭ ᱫᱟᱜ ᱠᱟᱫᱟ᱾ ᱱᱤᱭᱟᱹ ᱫᱷᱟᱣ ᱴᱟᱜ ᱵᱷᱟᱜᱤ ᱜᱮ ᱫᱟᱜ ᱡᱟᱹᱲᱤ ᱦᱩᱭ ᱠᱟᱱᱟ᱾
ᱟᱪᱪᱷᱟ, ᱟᱪᱪᱷᱟ᱾ ᱧᱮᱞ ᱦᱳᱭᱳᱜ ᱠᱟᱱᱟ ᱚᱠᱟ ᱞᱮᱠᱟ ᱪᱟᱥ ᱵᱟᱥ ᱨᱟᱠᱟᱵ ᱦᱳᱭᱳᱜ-ᱟ᱾ ᱟᱫᱚ ᱜᱚᱝᱠᱮ ᱤᱥᱤᱱ ᱵᱟᱥᱟᱝ ᱠᱚᱫᱚ ᱚᱠᱟ ᱛᱤᱱᱟᱹᱜ ᱥᱟᱸᱜᱤᱧ, ᱛᱤᱱᱟᱹᱜ ᱥᱟᱸᱜᱤᱧ ᱵᱤᱱ ᱞᱟᱦᱟ ᱠᱮᱫᱟ?
ᱦᱮᱸ ᱦᱚᱸᱜ-ᱚᱭ ᱡᱚᱢ ᱵᱟᱲᱟ ᱠᱟᱛᱮ ᱦᱚᱜ-ᱚᱭ ᱛᱚ ᱦᱳᱭ ᱠᱟᱱᱟ ᱟᱹᱰᱤ ᱞᱚᱜᱚᱱ ᱜᱮ᱾
ᱚ ᱪᱮᱫ ᱠᱚᱢ ᱩᱛᱩ ᱵᱟᱲᱟ ᱠᱮᱫᱟ?
ᱛᱮᱦᱮᱧ ᱫᱚ ᱠᱟᱹᱴᱤᱡ ᱟᱞᱩ ᱥᱚᱵᱤᱱ ᱩᱛᱩ ᱦᱳᱭ ᱠᱟᱱᱟ᱾ ᱟᱨ ᱪᱮᱫ ᱦᱚᱸ ᱚᱱᱠᱟ ᱫᱚ ᱢᱟᱱᱮ ᱵᱟᱡᱟᱨ ᱠᱚᱦᱚᱸ ᱵᱟᱝ ᱪᱟᱞᱟᱣ ᱦᱩᱭ ᱠᱟᱱᱟ ᱪᱮᱫ ᱮᱢ ᱩᱛᱩᱭᱟ ᱵᱟᱝ ᱟᱹᱜᱩ ᱦᱩᱭ ᱠᱟᱱᱟ ᱚᱱᱟ ᱜᱮ ᱚᱲᱟᱜ ᱨᱮ ᱛᱟᱦᱮᱸᱜ ᱠᱟᱱᱟ᱾
ᱦᱳᱭ᱾
ᱦᱩᱸ᱾
ᱟᱫᱚ ᱜᱚᱝᱠᱮ ᱠᱟᱛᱷᱟ ᱫᱚ ᱜᱚᱝᱠᱮ ᱱᱚᱣᱟ ᱠᱟᱱᱟ᱾ ᱱᱚᱸᱜ-ᱚᱭ ᱡᱮ ᱥᱚᱢᱟᱡᱽ ᱨᱮᱱᱟᱜ ᱡᱟ ᱚᱵᱚᱥᱛᱟ ᱧᱮᱞᱚ ᱜᱚᱜ ᱠᱟᱱᱟ ᱦᱳᱭ ᱥᱮ᱾
ᱦᱮᱸ᱾
ᱛᱚ ᱚᱱᱟ ᱧᱮᱞ ᱛᱮᱦᱚᱸ ᱟᱹᱰᱤ ᱜᱮ ᱵᱮᱵᱟᱹᱲᱤᱡ ᱦᱚᱸ ᱢᱚᱱᱮ ᱦᱳᱭᱳᱜ ᱠᱟᱱᱟ ᱡᱮ ᱟᱵᱚᱣᱟᱜ ᱥᱚᱢᱟᱡᱽ ᱫᱤᱱᱠᱮ ᱫᱤᱱ ᱞᱟᱛᱟᱨ ᱥᱮᱫ ᱜᱮ ᱟᱲᱜᱳ ᱪᱟᱞᱟᱜ ᱠᱟᱱᱟ᱾ᱡᱟᱦᱟ ᱠᱚ ᱠᱚᱨᱟᱣ ᱫᱟ ᱟᱵᱚᱨᱮᱱ ᱱᱚᱣᱟ ᱡᱮᱱᱟ ᱥᱟᱱᱛᱟᱲ ᱦᱚᱯᱚᱱ ᱠᱚ ᱥᱮ ᱢᱟᱹᱭ ᱵᱤᱴᱤ ᱛᱟᱠᱚ ᱥᱮ ᱵᱟᱹᱵᱩ ᱛᱟᱠᱚ ᱠᱚ ᱦᱳᱭ ᱥᱮ᱾ ᱡᱟᱦᱟ ᱟᱹᱞᱤᱧ ᱢᱮᱱᱟ ᱟᱫᱚ ᱟᱵᱤᱱ ᱦᱚᱸᱵᱮᱱ ᱧᱮᱞ ᱫᱟ ᱥᱮ ᱟᱹᱞᱤᱧ ᱦᱚᱸ ᱞᱤᱧ ᱧᱮᱞ ᱮᱜ ᱜᱮᱭᱟ᱾ ᱚᱠᱟ ᱞᱮᱠᱟ ᱚᱵᱚᱥᱛᱷᱟ ᱫᱚ ᱥᱮᱴᱮᱨ ᱠᱟᱱᱟ ᱱᱚᱣᱟ ᱥᱚᱢᱟᱡᱽ ᱨᱮᱱᱟᱜ ᱫᱚ ᱱᱤᱛᱳᱜ ᱫᱚ᱾
ᱮᱠᱫᱚᱢ ᱮᱠᱫᱚᱢ, ᱧᱮᱞᱚᱜ ᱠᱟᱱᱟ᱾ ᱠᱟᱹᱴᱤᱡ ᱦᱚᱸ ᱱᱮᱛᱟᱨ ᱫᱚ ᱜᱤᱫᱽᱨᱟᱹ ᱠᱚ ᱯᱟᱲᱦᱟᱣ ᱜᱮ ᱵᱟᱠᱚ ᱯᱟᱲᱦᱟᱜ ᱠᱟᱱᱟ ᱤᱥᱠᱩᱞ ᱠᱚᱦᱚᱸ ᱵᱟᱠᱚ ᱪᱟᱞᱟᱜ ᱠᱟᱱᱟ᱾
ᱦᱳᱭ᱾ ᱟᱵᱟᱨ ᱧᱮᱞᱚᱜ ᱠᱟᱱᱟ ᱥᱚᱢᱟᱡᱽ ᱨᱮᱱᱟᱜ ᱚᱵᱚᱥᱛᱷᱟ ᱦᱚᱸ ᱡᱮ ᱢᱤᱫᱴᱟᱝ ᱵᱚᱸᱜᱟ ᱵᱩᱨᱩ ᱫᱮᱵᱟ ᱥᱮᱵᱟ ᱨᱮᱱᱟᱜ ᱠᱳᱱᱳ ᱩᱞᱮᱠᱷ ᱜᱮ ᱵᱟᱹᱪᱩᱜ ᱛᱟᱠᱚᱣᱟ, ᱡᱮ ᱢᱤᱫᱴᱟᱝ ᱟᱛᱩ ᱨᱮ ᱢᱤᱫᱴᱟᱝ ᱡᱟᱦᱮᱨ ᱵᱩᱴᱟᱹ ᱵᱚᱱ ᱵᱮᱱᱟᱣᱟ ᱦᱳᱭ ᱥᱮ᱾ ᱥᱮ ᱢᱤᱫᱟᱝ ᱢᱟᱜ ᱢᱚᱸᱬᱮ ᱟᱵᱚᱱ᱾ ᱛᱮ ᱵᱟᱦᱟ ᱵᱚᱱ ᱵᱟᱦᱟ ᱟᱵᱚᱱ ᱱᱚᱝᱠᱟ ᱢᱤᱫᱴᱟᱝ ᱵᱮᱵᱚᱥᱛᱷᱟ ᱚᱠᱟ ᱨᱮᱦᱚᱸ ᱛᱮᱢᱚᱱ ᱱᱟᱜ ᱤᱧᱫᱚ ᱟᱫᱚ ᱥᱮᱨᱚᱢ ᱫᱚ ᱵᱟᱹᱧ ᱧᱮᱞ ᱧᱟᱢ ᱜᱮᱭᱟ ᱟᱞᱮ ᱥᱮ ᱚᱸᱦᱚᱜ ᱥᱮ ᱟᱯᱮ ᱥᱮᱫ ᱦᱚᱸᱧ ᱪᱟᱞᱟᱣ ᱵᱟᱲᱟ ᱠᱟᱱ ᱜᱮᱭᱟ ᱦᱳᱭ ᱥᱮ᱾ ᱚᱱᱠᱟ ᱱᱟᱜ ᱢᱤᱫᱴᱟᱝ ᱟᱹᱛᱩ, ᱟᱹᱛᱩ ᱫᱚ ᱢᱤᱫᱴᱟᱝ ᱡᱟᱦᱮᱨ ᱵᱩᱴᱟᱹ ᱢᱮᱱᱟᱜᱼᱟ᱾ ᱥᱮ ᱱᱚᱝᱠᱟᱱ ᱠᱚ ᱚᱠᱚᱭ ᱟᱜ ᱱᱚᱝᱠᱟ ᱢᱤᱫᱴᱟᱝ ᱠᱷᱚᱵᱚᱨ ᱫᱚ ᱥᱮ ᱵᱟᱝ ᱧᱟᱢᱟ ᱠᱟᱱᱟ ᱥᱮ ᱵᱟᱝ ᱧᱮᱞ ᱧᱟᱢᱟ ᱟᱠᱟᱱᱟ ᱦᱳᱭ ᱥᱮ᱾
ᱦᱮᱸ, ᱦᱮᱸ ᱱᱮᱛᱟᱨ ᱫᱚ ᱦᱮᱸ᱾ ᱱᱮᱛᱟᱨ ᱫᱚ ᱡᱚᱛᱚ ᱚᱱᱟ ᱠᱚᱜᱮ ᱠᱚ ᱤᱭᱟᱹ ᱪᱟᱵᱟ ᱠᱮᱫᱟ᱾ ᱵᱚᱱᱫᱚ ᱪᱟᱵᱟ ᱠᱮᱫᱟ ᱠᱚ, ᱡᱮ ᱞᱟᱦᱟ ᱞᱮᱠᱟ ᱫᱚ ᱵᱟᱝ ᱦᱳᱭᱳᱜ ᱠᱟᱱᱟ ᱚᱱᱠᱟ ᱨᱟᱹᱥᱠᱟᱹ ᱨᱚᱸᱢᱚᱡᱽ ᱟᱛᱮᱫ ᱫᱚ᱾ ᱡᱷᱚᱛᱚ ᱠᱚ ᱵᱚᱱᱫᱚ ᱟᱹᱜᱩᱭᱫᱟ᱾
ᱟᱨ ᱜᱚᱝᱠᱮ ᱤᱧ ᱢᱮᱱᱟ ᱡᱮ ᱟᱵᱚ ᱡᱮ ᱱᱚᱸᱜ-ᱚᱭ ᱫᱤᱠᱩᱣᱟᱜ ᱚᱱᱩᱥᱴᱷᱟᱱ ᱨᱮ ᱟᱵᱚ ᱵᱚᱱ ᱚᱱᱩᱥᱴᱷᱟᱱᱚᱜ ᱜᱮᱭᱟ ᱦᱳᱭ ᱥᱮ᱾
ᱦᱮᱸ᱾
ᱚᱱᱟ ᱫᱚ ᱢᱤᱫᱴᱟᱝ ᱠᱷᱟᱨᱟᱯ ᱵᱮᱯᱟᱨ ᱠᱟᱱᱟ ᱦᱳᱭᱥᱮ᱾ ᱡᱮᱦᱮᱛᱩ ᱟᱢᱟᱜ ᱱᱤᱡᱮᱨᱟᱜ ᱢᱤᱫᱴᱟᱝ ᱚᱱᱩᱥᱴᱷᱟᱱ ᱢᱮᱱᱟᱜ ᱛᱟᱢ ᱢᱮᱱᱟᱜ ᱛᱟᱢᱟ᱾ ᱚᱱᱟ ᱫᱚ ᱟᱢ ᱵᱟᱵᱟᱢ ᱠᱚᱨᱟᱣᱟ ᱥᱮ ᱵᱟᱢᱮᱢ ᱨᱟᱹᱥᱠᱟᱹᱭ-ᱟ ᱚᱱᱟ ᱚᱱᱩᱥᱴᱷᱟᱱ ᱨᱮᱫᱚ᱾ ᱟᱨ ᱫᱤᱠᱩᱣᱟᱜ ᱚᱱᱩᱥᱴᱷᱟᱱ ᱠᱚᱨᱮ ᱟᱢᱫᱚᱢ ᱮᱱᱮᱡ ᱵᱟᱲᱟᱭᱟ ᱯᱟᱹᱣᱨᱟᱹ, ᱦᱟᱸᱰᱤ ᱧᱩᱲᱟ ᱠᱟᱛᱮ ᱨᱟᱹᱥ ᱠᱟ ᱵᱟᱲᱟᱭᱟ ᱱᱚᱝᱠᱟ ᱫᱚ ᱩᱪᱤᱛᱟ ᱜᱚᱝᱠᱮ ᱞᱟᱹᱭ ᱵᱤᱱ ᱢᱟ ᱜᱚᱝᱠᱮ?
ᱵᱟᱝ ᱵᱟᱝ ᱱᱚᱣᱟ ᱫᱚ ᱩᱪᱤᱛ ᱮᱠᱫᱚᱢ ᱵᱟᱝ ᱠᱟᱱᱟ᱾ ᱟᱨ ᱟᱵᱚ ᱟᱵᱚᱣᱟᱜ ᱡᱟᱦᱟ ᱠᱚ ᱯᱚᱨᱚᱵᱽ ᱠᱚ ᱦᱳᱭᱳᱜ-ᱟ, ᱩᱱᱟᱹᱜ ᱫᱚ ᱫᱤᱠᱩ ᱫᱚ ᱵᱟᱠᱚ ᱦᱤᱡᱩᱜ-ᱟ ᱵᱟᱠᱚ ᱨᱟᱹᱥᱠᱟᱹᱭ-ᱟ ᱟᱨ ᱟᱵᱚᱜᱮ ᱪᱮᱫᱟᱜ ᱚᱱᱠᱟ ᱯᱟᱹᱨᱟᱹ ᱦᱟᱺᱰᱤ ᱧᱩ ᱠᱟᱛᱮᱫ ᱟᱠᱚᱣᱟᱜ ᱡᱟᱦᱟᱱᱟᱜ ᱜᱮ ᱚᱱᱩᱥᱴᱷᱟᱱ ᱦᱩᱭᱩᱜ ᱢᱟ ᱫᱟᱲ ᱤᱫᱤ ᱜᱮᱫᱟ ᱵᱚᱱ ᱮᱱᱮᱡ ᱥᱮᱨᱮᱧ ᱜᱚᱫᱟ ᱵᱚᱱ,
ᱟᱫᱟᱢ ᱚᱱᱟ ᱢᱟ ᱮᱠᱫᱚᱢ ᱜᱮ ᱵᱟᱝ ᱴᱷᱤᱠᱟ ᱟᱛᱳ ᱟᱛᱳ ᱤᱧ ᱪᱟᱞᱟᱣ ᱵᱟᱲᱟᱣ ᱠᱟᱱᱟ ᱫᱤᱥᱚᱢ ᱠᱚᱨᱮ ᱦᱚᱸ ᱱᱟᱢᱟᱞ ᱫᱤᱥᱚᱢ ᱠᱚᱨᱮ ᱦᱚᱸ ᱢᱤᱫᱴᱟᱝ ᱞᱳᱠᱟᱞ ᱠᱚᱨᱮ ᱦᱚᱸᱞᱤᱧ ᱪᱟᱞᱟᱣ ᱵᱟᱲᱟ ᱟᱠᱟᱱᱟ ᱡᱮ ᱢᱤᱫᱴᱟᱝ ᱢᱤᱫᱴᱟᱝ ᱟᱛᱩ ᱨᱮ ᱥᱮ ᱯᱚᱨᱮᱨ ᱯᱚᱨ ᱢᱤᱫᱴᱟᱝ ᱟᱛᱩ ᱯᱤᱪᱷᱤᱛ ᱨᱮ ᱢᱤᱫᱴᱟᱝ ᱡᱟᱦᱮᱨ ᱵᱩᱴᱟᱹ ᱢᱮᱱᱟᱜ-ᱟ ᱚᱱᱠᱟ ᱤᱧᱦᱚᱸ ᱵᱟᱝ ᱤᱧ ᱧᱮᱞ ᱵᱟᱲᱟ ᱠᱟᱫᱟ ᱟᱫᱚ ᱚᱱᱟ ᱧᱮᱞ ᱛᱮ ᱟᱹᱰᱤ ᱫᱩᱠ ᱫᱚ ᱵᱩᱡᱷᱟᱹᱜ ᱜᱮᱭᱟ ᱡᱮ ᱟᱵᱚ ᱥᱟᱱᱛᱟᱲ ᱠᱚ ᱚᱠᱟᱮ ᱞᱮᱠᱟ ᱠᱚ ᱞᱟᱛᱟᱨ ᱨᱮᱠᱚ ᱟᱨᱜᱚ ᱟᱨᱜᱚ ᱪᱟᱵᱟᱜ ᱠᱟᱱᱟ ᱫᱤᱱ ᱠᱮ ᱫᱤᱱ ᱜᱮ ᱦᱳᱭᱥᱮ᱾
ᱚᱱᱟ ᱫᱚ ᱮᱠᱫᱚᱢ ᱥᱟᱹᱨᱤ ᱠᱟᱛᱷᱟ ᱜᱮ ᱠᱟᱱᱟ᱾
ᱟᱵᱚ ᱛᱟᱵᱚᱱ ᱡᱩᱣᱟᱹᱱᱚᱜ ᱠᱟᱱᱟ ᱮᱵᱟᱨ ᱜᱤᱫᱽᱨᱟᱹ ᱠᱚ ᱚᱵᱚ ᱢᱦᱩᱭᱩᱜ ᱛᱟᱵᱚᱱᱟ ᱟᱵᱚᱨᱮᱱ ᱥᱮ ᱟᱨᱚ ᱜᱤᱫᱽᱨᱟᱹ ᱠᱚᱠᱚ ᱧ ᱦᱟᱨᱟᱜ ᱠᱟᱱᱟ ᱦᱳᱭᱥᱮ ᱩᱱᱠᱩ ᱦᱚᱸ ᱪᱮᱫ ᱠᱚ ᱥᱮᱴᱟᱭ ᱞᱮᱭ ᱵᱮᱱ ᱥᱮ ᱱᱚᱣᱟ ᱧᱮᱞᱛᱮ ᱡᱮ ᱟ ᱟᱵᱚᱨᱮᱱ ᱡᱟᱦᱟᱸᱭ ᱢᱮᱱᱟᱜ ᱠᱚᱫᱚ ᱫᱟᱫᱟ ᱫᱤᱫᱤ ᱛᱟᱠᱚ ᱥᱮ ᱜᱚ ᱵᱟᱵᱟ ᱛᱟᱠᱚ ᱩᱱᱠᱩ ᱢᱟ ᱚᱠᱟ ᱞᱮᱠᱟ ᱦᱚᱸ ᱵᱟᱠᱚ ᱨᱟᱹᱥᱠᱟᱹ ᱵᱟᱲᱟᱭᱟ ᱵᱚᱸᱜᱟ ᱵᱟᱠᱚ ᱵᱚᱸᱜᱟ ᱵᱩᱨᱩᱜ-ᱟ ᱛᱟᱦᱞᱮ ᱟᱵᱚ ᱫᱚ ᱫᱚᱟᱦᱮ ᱪᱮᱫ ᱵᱚᱱ ᱥᱮᱠᱟᱭᱟ ᱛᱟᱦᱞᱮ ᱟᱵᱚ ᱦᱚᱸ ᱛᱟᱦᱚᱞᱮ ᱫᱤᱠᱩ ᱠᱚᱣᱟᱜ ᱨᱟᱹᱥᱠ ᱠᱚ ᱨᱮ ᱵᱚᱱ ᱨᱟᱹᱥᱠᱟᱹ ᱵᱟᱲᱟ-ᱟ ᱱᱚᱸᱰᱮ ᱫᱚ ᱜᱤᱫᱽᱨᱟᱹ ᱠᱚ ᱵᱷᱤᱽᱲᱚᱜ ᱠᱟᱱᱟ ᱵᱟᱝ
ᱦᱮᱸ ᱱᱚᱣᱟ ᱠᱚ ᱟᱵᱚᱜᱮ ᱱᱚᱣᱟ ᱠᱚᱫᱚ ᱵᱟᱵᱚᱱ ᱪᱮᱫ ᱮᱫᱟ ᱟᱨ ᱵᱟᱠᱚ ᱪᱮᱫ ᱟᱠᱚ ᱠᱟᱱᱟ ᱟᱵᱚ ᱦᱚᱸᱠᱚ ᱪᱮᱫ ᱟᱵᱚᱱ ᱠᱟᱱᱟ ᱛᱟᱦᱚᱞᱮ ᱟᱵᱚ ᱫᱚ ᱡᱟᱦᱟᱸᱭᱟᱜ ᱦᱟᱯᱮᱱ ᱫᱤᱱ ᱜᱤᱫᱽᱨᱟᱹ ᱠᱚ ᱩᱱᱠᱩ ᱪᱤᱠᱟᱹᱛᱮ ᱛᱟᱦᱚᱞᱮ ᱵᱚᱱ ᱪᱮᱫ ᱦᱚᱴᱚ ᱟᱠᱚᱣᱟ ᱦᱮᱸ ᱥᱮ ᱵᱟᱝ?
ᱦᱳᱭ ᱚᱱᱟ ᱠᱟᱛᱷᱟ ᱠᱟᱱ ᱜᱮᱭᱟ ᱚᱱᱟ ᱜᱟᱹᱲᱤᱡ ᱢᱮᱱᱮᱫ ᱠᱟᱱ ᱛᱟᱦᱮᱸᱱᱟ ᱢᱤᱫᱴᱟᱝ ᱥᱚᱢᱟᱡᱽ ᱡᱟᱦᱟᱸ ᱞᱮᱠᱟ ᱱᱤᱛᱚᱜ ᱧᱮᱞᱚᱜᱚᱜ ᱠᱟᱱᱟ ᱡᱮ ᱡᱟᱦᱟᱸᱭ ᱡᱩᱫᱤ ᱢᱤᱫᱴᱟᱝ ᱟᱹᱭᱩᱨᱤᱭᱟᱹ ᱡᱩᱫᱤ ᱵᱟᱭ ᱟᱡᱚᱢᱟ ᱢᱤᱫᱴᱟᱝ ᱡᱮ ᱥᱚᱢᱟᱡ ᱚᱠᱟ ᱞᱮᱠᱟᱛᱮ ᱞᱟᱦᱟ ᱤᱫᱤ ᱦᱩᱭᱩᱜ-ᱟ ᱦᱳᱭᱥᱮ ᱛᱟᱦᱚᱞᱮ ᱱᱚᱣᱟ ᱥᱚᱢᱟᱡ ᱫᱚ ᱞᱟᱛᱟᱨ ᱠᱮ ᱞᱟᱛᱟᱨ ᱜᱮ ᱛᱟᱦᱮᱱᱟ ᱛᱤᱥ ᱦᱚᱸ ᱵᱟᱝ ᱨᱟᱠᱟᱫᱚᱜ-ᱟ ᱪᱮᱛᱟᱱ ᱥᱮᱫ ᱫᱚ ᱦᱳᱭᱥᱮ
ᱦᱮᱸ ᱮᱠᱫᱚᱢ ᱮᱠᱫᱚᱢ
ᱦᱳᱭ ᱡᱟ ᱧᱮᱞᱚᱜ ᱠᱟᱱᱟ ᱟᱫᱚ ᱪᱮᱫ ᱤᱧ ᱢᱮᱱᱟ ᱚᱞᱚᱜ ᱯᱟᱲᱦᱟᱜ ᱨᱮᱱᱟᱜ ᱡᱟ ᱥᱤᱥᱴᱮᱢ ᱠᱚ ᱵᱮᱱᱟᱣ ᱞᱮᱜᱟ᱾ ᱛᱟᱯᱚᱨᱮ ᱱᱚᱜ ᱚᱚᱭ ᱟᱵᱚ ᱵᱚᱸᱜᱟ ᱵᱩᱨᱩ ᱵᱚᱞᱚ ᱥᱮ ᱢᱤᱫᱴᱟᱝ ᱢᱤᱫᱴᱟᱝ ᱵᱷᱟᱜᱮ ᱧᱚᱜ ᱢᱤᱫᱴᱟᱝ ᱥᱩᱥᱟᱹᱨ ᱧᱚᱜ ᱢᱤᱫᱴᱟᱝ ᱥᱚᱢᱟᱡᱽ ᱢᱤᱫᱴᱟᱝ ᱥᱟᱱᱛᱚ ᱥᱨᱤᱥᱴᱚ ᱢᱤᱫᱴᱟᱝ ᱥᱚᱢᱟᱡᱽ ᱢᱤᱫᱴᱟᱝ ᱛᱟᱦᱮᱸ ᱫᱚᱨᱠᱟᱨ ᱡᱟᱦᱟᱸ ᱟᱵᱚᱣᱟᱜ ᱚᱱᱟ ᱢᱟ ᱱᱤᱛᱚᱜ ᱫᱚ ᱟᱥᱛᱮ ᱟᱥᱛᱮ ᱟᱫ ᱪᱟᱵᱟᱜ ᱠᱟᱱᱟ ᱛᱟᱨᱯᱚᱨᱮ ᱱᱚᱜ-ᱚᱭ ᱡᱮ ᱟᱵᱚ ᱵᱟᱯᱞᱟ ᱵᱤᱦᱟᱹ ᱠᱚᱨᱮ ᱢᱤᱫᱴᱟᱝ ᱵᱟᱦᱟ ᱢᱟᱜᱽ ᱢᱚᱬᱮ ᱠᱚᱨᱮ ᱵᱚᱠᱥ ᱠᱚᱵᱚᱱ ᱟᱹᱜᱩᱭ ᱵᱟᱲᱟᱭᱮᱫᱟ ᱴᱟᱢᱟᱠ ᱛᱩᱢᱫᱟᱜ ᱴᱟᱢᱟᱠ ᱛᱩᱢᱫᱟᱜ ᱛᱮ ᱵᱟᱵᱚᱱ ᱨᱚᱥ ᱠᱚ ᱵᱟᱲᱟᱭ ᱫᱟ ᱥᱮ ᱦᱳᱭ ᱥᱮ ᱯᱳᱲᱳ ᱦᱟᱸᱰᱮ ᱵᱚᱱ ᱧᱩᱭᱮᱫᱟ ᱟᱨ ᱱᱚᱛᱮ ᱵᱚᱠᱥ ᱵᱚᱱ ᱨᱟᱹᱥᱠᱟᱹ ᱮᱫᱟ ᱴᱷᱤᱠᱠᱟ ᱜᱚᱝᱠᱮ ᱞᱮᱟᱹᱭᱵᱮᱱᱠ ᱢᱟ?
ᱵᱟᱝ ᱵᱟᱝ ᱱᱚᱣᱟ ᱫᱚ ᱮᱠᱫᱚᱢ ᱴᱷᱤᱠ ᱵᱟᱝ ᱦᱩᱭᱩᱜ ᱠᱟᱱᱟ ᱱᱚᱣᱟ ᱟᱵᱚᱱᱟᱜ ᱵᱟᱯᱞᱟ ᱠᱚᱨᱮ ᱫᱚ ᱛᱩᱢᱫᱟᱜ ᱴᱟᱢᱟᱠ ᱟᱛᱮᱫ ᱜᱮ ᱯᱟᱨᱚᱢ ᱫᱚᱨᱠᱟᱨ ᱠᱟᱱᱟ ᱱᱚᱣᱟ ᱫᱚ ᱟᱵᱚ ᱤᱭᱟᱹ ᱠᱷᱚᱱᱟᱜ ᱢᱮᱱᱟᱜ-ᱟ ᱥᱮᱫᱟᱭ ᱠᱷᱢᱮᱱᱟᱜᱼᱟ ᱟᱨ ᱱᱮᱛᱟᱨ ᱫᱚ ᱵᱟᱯᱞᱟ ᱚᱲᱟᱜ ᱨᱮ ᱡᱟᱹᱥᱛᱤ ᱧᱮᱞᱚᱜ ᱠᱟᱱᱟ ᱛᱩᱢᱫᱟᱜ ᱴᱟᱢᱟᱠ ᱫᱚ ᱩᱱᱟᱹᱜ ᱵᱟ ᱠᱚ ᱨᱩᱭᱮᱫᱟ ᱠᱷᱟᱹᱞᱤ ᱵᱚᱠᱥᱚ ᱠᱚ ᱟᱹᱜᱩᱭᱮᱫᱟ ᱚᱱᱟ ᱛᱮᱜᱮ ᱫᱚᱢᱮ ᱠᱚ ᱮᱱᱮᱡ ᱥᱮᱨᱮᱧ ᱮᱫᱟ ᱛᱟᱦᱚᱞᱮ ᱟᱵᱚ ᱵᱚᱠᱥ ᱟᱛᱮᱫ ᱮᱱᱮᱡ ᱠᱚᱫᱚ ᱱᱚᱣᱟ ᱫᱚ ᱩᱪᱤᱛ ᱵᱟᱝ ᱦᱩᱭᱩᱜ ᱠᱟᱱᱟ ᱱᱚᱣᱟ ᱫᱚ ᱵᱟᱹᱲᱤᱡ ᱦᱩᱭᱩᱜ ᱠᱟᱱᱟ ᱟᱵᱚᱱᱟᱜ ᱛᱩᱢᱫᱟᱜ ᱴᱟᱢᱟᱠ ᱨᱮᱜᱽᱲᱟ ᱚᱱᱟ ᱠᱚᱫᱚ ᱡᱚᱛᱚ ᱦᱤᱲᱤᱧ ᱪᱟᱵᱟᱜ ᱠᱟᱱᱟ
ᱦᱳᱭ ᱚᱱᱟᱢᱟ ᱠᱟᱛᱷᱟ ᱠᱟᱱ ᱜᱮᱭᱟ ᱢᱟᱱᱮ ᱠᱷᱟᱨᱟᱯ ᱦᱚ ᱠᱷᱟᱨᱟᱯ ᱵᱩᱡᱷᱟᱹ ᱜᱟ ᱪᱮᱫ ᱤᱧ ᱢᱮᱱᱟᱧ ᱟᱫᱚ ᱤᱧ ᱦᱚ ᱠᱷᱟᱨᱟᱯ ᱟᱹᱰᱤ ᱠᱷᱟᱨᱟᱯᱤᱧ ᱵᱩᱡᱷᱟᱹᱣᱟ ᱧᱮᱞ ᱛᱮᱦᱚᱸ ᱡᱮ ᱦᱮᱸ ᱱᱚᱜ ᱚᱚᱭ ᱡᱮ ᱥᱮᱫᱤᱱ ᱠᱮ ᱢᱤᱫᱴᱟᱝ ᱯᱟᱥ ᱟᱹᱛᱩ ᱨᱮ ᱢᱤᱫᱟᱝ ᱢᱟ ᱵᱟᱦᱟ ᱵᱟᱦᱟᱭᱮᱱ ᱜᱮᱭᱟ ᱦᱳᱭᱥᱮ ᱟᱫᱚᱧ ᱪᱟᱞᱟᱣ ᱞᱮᱱᱟ ᱦᱚᱭᱥᱮ ᱟᱫᱚ ᱪᱟᱞᱟᱣ ᱠᱟᱛᱮᱧ ᱧᱮᱞ ᱮᱫᱟ ᱡᱮ ᱱᱚᱱᱛᱮ ᱵᱟᱦᱟ ᱠᱚ ᱫᱚᱱ ᱮᱫᱟ᱾ ᱟᱨ ᱡᱟᱦᱮᱨ ᱵᱩᱴᱟᱹ ᱯᱟᱥ ᱨᱮᱦᱚᱸ ᱵᱚᱠᱥ ᱠᱚᱫᱚ ᱠᱚ ᱟᱹᱜᱩ ᱠᱟᱜ ᱠᱮᱭᱟ ᱦᱳᱭᱥᱮ᱾ ᱟᱫᱚ ᱠᱤᱪᱷᱷᱤ ᱜᱟᱱ ᱦᱚᱲ ᱫᱚ ᱵᱟᱦᱟ ᱨᱮᱠᱚ ᱫᱚᱱᱫᱟ᱾ ᱚᱸᱰᱮ ᱠᱚ ᱨᱟᱹᱥᱟᱹᱭᱮᱫᱟ ᱚᱸᱰᱮ ᱠᱚ ᱨᱩ ᱵᱟᱲᱟᱭᱮᱫᱟ ᱚᱸᱰᱮ ᱠᱚ ᱮᱱᱮᱡ ᱠᱟᱱᱟ ᱚᱸᱰᱮ ᱠᱚ ᱪᱮ ᱵᱟᱥᱵᱮᱫᱟ ᱵᱚᱸᱜᱟ ᱵᱩᱨᱤᱭᱮᱫᱟ ᱠᱚ᱾ ᱠᱤᱪᱷᱩ ᱜᱟᱱ ᱦᱚᱲ ᱫᱚ ᱯᱟᱹᱣᱲᱟᱟᱹ ᱦᱟᱺᱰᱤ ᱠᱚ ᱧᱩ ᱠᱟᱛᱮᱫ ᱚᱱᱟ ᱵᱚᱠᱥ ᱨᱮᱠᱚ ᱮᱱᱮᱡ ᱮᱫᱟ ᱵᱟᱦᱟ ᱡᱟᱦᱟᱸ ᱨᱮᱠᱚ ᱨᱩᱭ ᱮᱟ ᱚᱱᱟ ᱯᱟᱥ ᱨᱮᱜᱮ ᱦᱳᱭ ᱥᱮ᱾ ᱟᱫᱚ ᱚᱱᱟ ᱧᱮᱞᱛᱮ ᱟᱹᱰᱤ ᱡᱟᱦᱟᱸᱭ ᱢᱱᱟᱱ ᱜᱩᱱᱟᱹᱱ ᱦᱚᱲ ᱠᱚ ᱦᱮᱡ ᱞᱮᱱᱟ ᱩᱱᱠᱩ ᱥᱟᱶᱛᱮ ᱤᱧᱤᱧ ᱜᱟᱞᱢᱟᱨᱟᱣ ᱠᱮᱫᱟ᱾ ᱡᱮ ᱱᱚᱝᱠᱟ ᱫᱚ ᱚᱠᱟ ᱞᱮᱠᱟ ᱵᱟᱦᱟᱜ ᱠᱟᱱᱟᱯᱮ ᱫᱚ ᱡᱮ ᱟᱯᱮ ᱫᱚ ᱱᱚᱝᱠᱟᱯᱮ ᱵᱟᱦᱟᱜ ᱜᱮᱭᱟ ᱡᱮ ᱱᱚᱣᱟ ᱫᱚ ᱱᱟᱣᱟ ᱢᱤᱫ ᱢᱤᱫᱴᱟᱝ ᱱᱤᱭᱚᱢ ᱠᱟᱱ ᱛᱟᱭᱟ ᱵᱟᱦᱟᱱᱟᱜ ᱞᱮᱯᱴᱚᱯ ᱢᱟ᱾ ᱟᱫᱚ ᱠᱚ ᱢᱤᱛᱟᱹᱧ ᱠᱟᱱᱟ ᱟᱫᱚ ᱵᱟᱹᱵᱩ ᱟᱞᱮ ᱫᱚ ᱟᱫᱚ ᱚᱠᱟᱞᱮᱠᱟᱞᱮ ᱢᱮᱱᱟ᱾ ᱟᱫᱚ ᱤᱧ ᱫᱩᱧ ᱢᱮᱱᱟ ᱡᱮ ᱟᱯᱮ ᱵᱟᱯᱮ ᱢᱮ ᱛ ᱚᱠᱚᱭ ᱞᱭᱟ ᱦᱮᱸ ᱥᱮ ᱟᱮᱦᱮᱛᱩ ᱟᱯᱮ ᱢᱤᱫᱴ ᱦᱟᱯᱲᱟᱢ ᱦᱚᱲ ᱠᱟᱱᱟᱯᱮ ᱟᱯᱮ ᱫᱚ᱾ ᱟᱯᱮᱛᱚ ᱟᱯᱮᱛᱚᱯᱮ ᱞᱮᱟᱨᱟᱱᱮ ᱟᱭᱩᱨᱤᱭᱟᱹ᱾ ᱦᱳᱭ ᱥᱮ᱾
ᱦᱮᱸ ᱱᱚᱣᱟ ᱫᱚ ᱮᱠᱫᱚᱢ ᱠᱟᱛᱷᱟ ᱠᱟᱱ ᱜᱮᱭᱟ᱾ ᱩᱱᱠᱩ ᱜᱮ ᱡᱩᱫᱤ ᱟᱵᱚ ᱵᱟᱠᱚ ᱟᱹᱭᱩᱨ ᱵᱚᱱᱟ ᱛᱟᱦᱚᱞᱮ ᱟᱵᱚ ᱫᱚ ᱪᱤᱠᱟᱹ ᱛᱮᱵᱚᱱ ᱤᱭᱟᱹᱭᱟ ᱛᱟᱦᱚᱞᱮ ᱱᱚᱝᱠᱟ ᱜᱮ ᱟᱵᱚᱦᱚᱸ ᱱᱚᱝᱠᱟ ᱠᱚ ᱧᱮᱞᱟᱵᱚᱱ ᱟᱨ ᱛᱟᱦᱚᱞᱮ ᱟᱵᱚᱦ ᱦᱚᱸ ᱚᱱᱠᱟᱜᱮ ᱠᱚᱨᱟᱣ ᱵᱚᱱ ᱛᱟᱦᱚᱞᱮ ᱱᱚᱣᱟ ᱫᱚ ᱵᱟᱹᱲᱤᱡ ᱦᱩᱭᱩᱜ ᱠᱟᱱᱟ ᱥᱮ᱾
ᱳᱚᱭ ᱚᱱᱟ ᱢᱟ ᱟᱛᱟ ᱠᱟᱱ ᱜᱮᱭᱟ ᱯᱩᱨᱟ᱾
ᱦᱳᱭ᱾
ᱟᱫᱚ ᱪᱮᱫ ᱤᱧ ᱢᱮᱱᱟ ᱜᱚᱝᱠᱮ ᱤᱧᱟ ᱫᱚ ᱥᱨᱮ ᱟᱹᱰᱤ ᱠᱷᱟᱨᱟᱯᱤᱧ ᱵᱩᱡᱣ ᱠᱮᱫᱟ ᱵᱩᱡ ᱫᱟᱢ ᱛᱚ ᱡᱮ ᱱᱚᱝᱠᱟ ᱢᱤᱫᱴᱟᱝ ᱵᱟᱦᱟᱜ ᱠᱟᱱᱟ ᱠᱚ ᱡᱮ ᱢᱤᱫᱴᱟᱝ ᱡᱮ ᱢᱤᱫᱴᱟᱝ ᱵᱷᱟᱜᱤ ᱞᱮᱠᱟ ᱢᱤᱫᱴᱟᱝ ᱵᱮᱥ ᱞᱮᱠᱟ ᱵᱚᱸᱜᱟ ᱵᱩᱨᱩ ᱪᱮᱫ ᱚᱠᱚᱣᱟ ᱢᱤᱫᱴᱟᱝ ᱵᱷᱟᱹᱜᱤ ᱞᱮᱠᱟ ᱡᱟᱦᱟᱸ ᱟᱵᱚᱣᱟᱜ ᱟᱹᱨᱤᱪᱟᱞᱤ ᱛᱟᱵᱚᱱ ᱱᱚᱣᱟ ᱠᱚ ᱵᱟᱠᱚ ᱯᱟᱞᱟᱣ ᱮᱫᱟ ᱢᱤᱫᱴᱟᱝ ᱵᱮᱵᱟᱹᱲᱤᱡ ᱞᱮᱠᱟᱛᱮ ᱢᱤᱫᱴᱟᱝ ᱠᱚ ᱵᱟᱦᱟᱜ ᱠᱟᱱᱟ ᱦᱳᱭᱥᱮ᱾
ᱱᱚᱣᱟ ᱫᱚ ᱮᱠᱫᱚᱢ ᱵᱟᱹᱲᱤᱡ ᱦᱩᱭᱩᱜ ᱠᱟᱱᱟ ᱟᱨ ᱱᱚᱣᱟ ᱫᱚ ᱠᱷᱟᱨᱟᱯ ᱫᱚ ᱵᱩᱡᱷᱟᱹᱜ ᱜᱮᱭᱟ ᱱᱤᱡᱮ ᱦᱚᱸ ᱧᱮᱞ ᱵᱟᱲᱟ ᱫᱚ ᱧᱮᱞ ᱵᱟᱲᱟ ᱦᱩᱭ ᱠᱟᱱ ᱜᱮᱭᱟ ᱫᱚ᱾ ᱠᱷᱟᱨᱟᱯ ᱵᱩᱡᱷᱟᱹᱜ ᱜᱮᱭᱟ ᱟᱨ ᱡᱩᱫᱤ ᱚᱱᱠᱟᱜᱮ ᱡᱩᱫᱤ ᱵᱟᱠᱚ ᱪᱮᱫ ᱦᱚᱸ ᱵᱟᱠᱚ ᱞᱟᱹᱭᱟ ᱚᱠᱚᱭ ᱦᱚᱸ ᱛᱟᱦᱚᱞᱮ ᱱᱚᱝᱠᱟᱜᱮ ᱪᱟᱞᱟᱣ ᱤᱫᱤᱜᱼᱟ᱾
ᱦᱳᱭ ᱟᱫᱚ ᱤᱱᱠᱚ ᱤᱧ ᱚᱸᱰᱮ ᱮᱠᱞᱟ ᱢᱤᱱᱟᱹᱧᱟ ᱟᱫᱚ ᱤᱧ ᱡᱩᱫᱤ ᱮᱠᱞᱟ ᱚᱸᱰᱮᱧ ᱨᱚᱲ ᱟᱢᱟ ᱜᱚᱝᱠᱮ ᱤᱧ ᱜᱤᱧ ᱠᱷᱟᱨᱟᱯᱚᱟ ᱦᱳᱭᱥᱮ ᱡᱮ ᱢᱤᱫᱴ ᱚᱠᱚᱭ ᱠᱟᱱᱟᱭ ᱚᱠᱟᱛᱳ ᱠᱷᱚᱱ ᱦᱮᱡ ᱟᱠᱟᱱᱟᱭ ᱱᱚᱸᱰᱮ ᱨᱚᱲ ᱵᱟᱲᱟᱭᱮᱫ ᱟᱞᱮᱭᱟᱜ ᱱᱚᱣᱟ ᱟᱞᱭᱟ ᱟᱲᱮ ᱟᱹᱨᱤᱪᱟᱹᱞᱤ ᱱᱤᱭᱟᱹ ᱟᱫᱚ ᱚᱱᱟ ᱛᱮᱜᱮ ᱤᱧᱦᱚᱸ ᱡᱟᱹᱥᱛᱤ ᱫᱚ ᱵᱟᱝᱤᱧ ᱨᱚᱲ ᱵᱟᱲᱟ ᱠᱮᱫᱟ ᱟᱯᱮ ᱵᱟᱹᱦᱟ ᱟᱯᱮ ᱦᱚᱭᱥᱮ ᱡᱮᱛᱮ ᱵᱚᱸᱜᱟ ᱵᱩᱨᱩ ᱴᱟ ᱡᱟᱛᱮ ᱵᱷᱟᱜᱤ ᱞᱮᱠᱟ ᱵᱮᱥ ᱞᱮᱠᱟ ᱦᱩᱭᱩᱜ ᱢᱟ ᱦᱚᱭᱥᱮ ᱥᱮ᱾ ᱵᱟᱨᱵᱟᱠᱤ ᱟᱯᱮ ᱪᱮᱠᱟ ᱯᱮ ᱫᱚᱱ ᱮᱫᱟ ᱥᱮ ᱟᱯᱮᱯᱮ ᱧᱩᱭᱮᱫᱟ ᱥᱮ ᱯᱮ ᱮᱱᱮᱡ ᱵᱟᱲᱟᱭᱮᱫᱟ ᱚᱠᱟ ᱞᱮᱠᱟ ᱚᱱᱟᱫᱚ ᱟᱯᱮᱯᱮ ᱵᱩᱡᱷᱟᱹᱣᱟ᱾ ᱦᱚᱭᱥᱮ᱾
ᱦᱮᱸ ᱦᱮᱸ ᱮᱠᱫᱚᱢ ᱮᱠᱫᱚᱢ᱾
ᱱᱚᱝᱠᱟ ᱯᱮ ᱠᱚᱨᱟᱭᱟ ᱟᱯᱮ ᱟᱯᱮ ᱜᱮ᱾
ᱟᱨ ᱱᱤᱡᱮ ᱮᱠᱞᱟᱛᱮ ᱚᱸᱰᱮ ᱞᱟᱹᱭ ᱞᱮᱠᱷᱟᱱ ᱫᱚ ᱵᱟᱝ ᱦᱩᱭᱩᱜᱼᱟ ᱟᱢᱫᱚ ᱮᱴᱟᱜ ᱟᱛᱳ ᱨᱮᱢ ᱪᱟᱞᱟᱣ ᱠᱟᱱᱟ ᱚᱸᱰᱮ ᱫᱚ ᱪᱮᱫ ᱦᱚᱸ ᱞᱟᱹᱭ ᱛᱮᱱᱟᱜ ᱫᱚ ᱢᱟᱱᱮ ᱵᱟᱝ ᱥᱟᱡᱟᱜ ᱛᱟᱢᱟ ᱦᱮᱸ ᱥᱮ ᱵᱟᱝ᱾
ᱦᱳᱭ ᱦᱳᱭ ᱦᱳᱭ ᱮᱵᱟᱨᱮ ᱟᱹᱞᱤᱧ ᱠᱷᱚᱱ ᱦᱚ ᱤᱧ ᱠᱷᱚᱱ ᱦᱚᱸ ᱢᱟᱨᱟᱝ ᱢᱟᱨᱟᱝ ᱜᱩᱱᱦ ᱦᱚᱲ ᱠᱚ ᱛᱟᱦᱮᱸ ᱠᱟᱱᱟ ᱚᱸᱰᱮ ᱦᱚᱸ᱾ ᱩᱱᱠᱩ ᱦᱚᱸᱠᱚ ᱪᱩᱯᱪᱟᱯ ᱫᱩᱲᱩᱵ ᱟᱠᱟᱱᱟ ᱚᱱᱟ ᱧᱮᱞ ᱛᱮᱦ ᱟᱫᱚ ᱤᱧ ᱦᱚᱸ ᱡᱟᱹᱥᱛᱤ ᱡᱟᱹᱥᱛᱤ ᱫᱚ ᱨᱚᱲ ᱫᱚ ᱵᱟᱝ ᱪᱮᱫ ᱤᱧ ᱨᱚᱲᱟ ᱟᱫᱚ ᱞᱮᱭ ᱢᱮ ᱤᱧᱠᱷᱚᱱ ᱡᱚᱠᱷᱚᱱ ᱢᱟᱨᱟᱝ ᱜᱩᱱ ᱟᱱ ᱢᱚᱱ ᱟᱱ ᱦᱚᱲ ᱠᱚ ᱫᱩᱲᱩᱵ ᱟᱠᱟᱱᱟ ᱩᱱᱠᱩ ᱡᱷᱮ ᱛᱚ ᱪᱮᱫ ᱦᱚ ᱵᱟᱠᱷ ᱨᱚᱲ ᱮᱫᱟ ᱟᱫᱚ ᱤᱧ ᱡᱩᱫᱤ ᱚᱱᱰᱮ ᱨᱚᱲ ᱢᱮ ᱵᱟ ᱟᱫᱚ ᱚᱸᱰᱮ ᱮᱴᱟᱜ ᱜᱮ ᱢᱤᱫᱴᱟᱝ ᱥᱟᱡᱟᱜᱼᱟ ᱵᱮᱯᱟᱨ ᱴᱟᱜ ᱦᱳᱭᱥᱮ᱾
ᱮᱠᱫᱚᱢ ᱮᱠᱫᱚᱢ
ᱟᱜᱞᱤᱧ ᱤᱧ ᱢᱮᱱᱟ ᱡᱮ ᱦᱮᱸ ᱢᱮᱫᱴᱟᱝ ᱢᱮᱫᱴᱟᱝ ᱵᱟᱦᱟ ᱢᱮᱫᱴᱟᱝ ᱯᱚᱨᱚᱵᱽ ᱢᱤᱫᱴᱟᱝ ᱥᱟᱱᱛᱟᱲ ᱠᱚᱣᱟᱜ ᱢᱤᱫᱴᱟᱝ ᱨᱟᱹᱥᱠᱟᱹ ᱨᱚᱢᱚᱡ ᱢᱤᱫᱴᱟᱝ ᱵᱟᱦᱟᱸ ᱟᱠᱚᱣᱟᱜ ᱟᱨᱤ ᱪᱟᱹᱞᱤ ᱛᱟᱠᱚ ᱦᱟᱯᱲᱟᱢ ᱠᱚ ᱥᱮ ᱯᱟᱹᱦᱤᱞ ᱠᱷᱚᱱ ᱠᱚ ᱱᱚᱣᱟ ᱠᱚᱨᱟᱣ ᱟᱹᱜᱩᱭᱮᱫᱟ ᱵᱟᱦᱟ, ᱢᱟᱜ ᱢᱚᱬᱮ᱾ ᱵᱤᱭᱟᱹ ᱛᱟᱯᱚᱨᱮ ᱫᱚᱝ ᱞᱟᱜᱽᱲᱮ ᱠᱚ ᱡᱟᱦᱟᱸ ᱠᱚ ᱦᱩᱭ ᱜᱮᱛᱚ ᱠᱚ ᱮᱱᱮᱡ ᱥᱮᱨᱮᱧ ᱠᱚ ᱚᱱᱟ ᱠᱚᱫᱚ ᱠᱚ ᱟᱫ ᱪᱟᱵᱟᱭᱮᱫᱟ ᱟᱥᱛᱮ ᱟᱥᱛᱮ᱾ ᱵᱩᱡ ᱫᱟᱢ ᱜᱚᱢᱠᱮ᱾
ᱦᱮᱸ ᱱᱚᱣᱟ ᱫᱚ ᱟᱫᱚ ᱯᱩᱨᱟᱹ ᱢᱟᱱᱮ ᱵᱟᱹᱲᱤᱡ ᱦᱩᱭᱩᱜ ᱠᱟᱱᱟ᱾ ᱱᱚᱭᱟ ᱫᱚ ᱟᱵᱚᱱᱟᱜ ᱥᱟᱱᱛᱟᱲ ᱥᱚᱢᱟᱡᱽ ᱨᱮᱱᱟᱜ ᱜᱮ ᱡᱩᱫᱤᱢ ᱦᱤᱲᱤᱧ ᱪᱟᱵᱟᱭᱟ ᱛᱟᱦᱚᱞᱮ ᱚᱱᱟ ᱫᱚ ᱠᱷᱟᱨᱟᱯ ᱵᱟᱝ ᱦᱩᱭᱩᱜ ᱠᱟᱱᱟ᱾ ᱠᱟᱱᱟ ᱢᱟ ᱞᱮᱭᱵᱤᱱ?
ᱦᱳᱭ ᱦᱳᱭ ᱦᱳᱭ ᱮᱵᱟᱨ ᱢᱟᱛᱚ ᱠᱟᱛᱷᱟ ᱠᱟᱱ ᱜᱤᱭᱟ ᱮᱵᱟᱨ ᱜᱚᱢᱠᱮ ᱟᱭ ᱟᱢ ᱧᱮᱞᱢᱥᱮ ᱜᱚᱢᱠᱮ ᱡᱮ, ᱱᱤᱛᱚᱜ ᱛᱤᱱᱟᱹᱜ ᱜᱟᱱ ᱥᱟᱱᱛᱟᱲ ᱦᱚᱯᱚᱱ ᱢᱮᱱᱟᱜ ᱠᱚᱣᱟ ᱡᱮ ᱢᱮᱫᱴᱟᱝ, ᱵᱟᱦᱟ ᱥᱮᱨᱮᱧ ᱵᱟᱰᱟᱭᱟ ᱥᱮ ᱢᱤᱫᱴᱟᱝ ᱫᱚᱝ ᱥᱮᱨᱮᱧ ᱠᱚ ᱵᱟᱰᱟᱭᱟ ᱥᱮ ᱢᱤᱫᱟᱝ ᱞᱟᱜᱽᱲᱮ ᱥᱮᱨᱮᱧ ᱵᱚᱞᱚ ᱥᱮ ᱢᱟᱜᱢᱚᱬᱮ ᱥᱮᱨᱮᱧ, ᱥᱮ ᱵᱟᱯᱞᱟ ᱥᱮᱨᱮᱧ ᱠᱚ ᱵᱟᱰᱟᱭᱟ ᱩᱱᱠᱚ ᱵᱟᱰᱟᱭᱟ ᱵᱟᱠᱚ ᱵᱟᱰᱟᱭᱟ ᱜᱚᱝᱠᱮ᱾ ᱚᱱᱮ ᱚᱱᱟᱮ ᱠᱟᱛᱤᱨ ᱜᱚᱝᱠᱮ ᱵᱩᱡ ᱫᱟᱢ ᱛᱚ,
ᱮ ᱱᱚᱣᱟ ᱫᱚ ᱟᱫᱚ ᱱᱤᱡᱮ ᱜᱮ ᱱᱤᱛᱚᱜ ᱡᱩᱫᱤ ᱵᱟᱢ ᱥᱮᱬᱟᱭᱟ ᱛᱟᱦᱞᱮ ᱟᱢ ᱫᱚ, ᱦᱟᱯᱮᱱ ᱫᱤᱱ ᱨᱮᱫᱚ ᱜᱤᱫᱽᱨᱟᱹ ᱠᱚᱦᱚᱸ ᱪᱤᱠᱟᱹᱛᱮᱢ ᱥᱮᱬᱟ ᱠᱚᱣᱟ ᱦᱚᱭᱛᱚ ᱟᱢ ᱡᱩ ᱫᱤ ᱱᱚᱣᱟ ᱰᱤᱡᱮ ᱵᱚᱠᱥ ᱟ ᱟᱛᱮᱫ ᱜᱮᱢ ᱮᱱᱮᱡ ᱥᱮᱨᱮᱧᱟ ᱛᱩᱢᱫᱟᱜ ᱴᱟᱢᱟᱠ ᱫᱚᱢ ᱵᱟᱹᱜᱤᱭᱟᱜᱼᱟ ᱟᱫᱚ ᱛᱟᱦᱟᱞᱮ ᱫᱚ ᱪᱮᱫ ᱦᱩᱭᱮᱱ ᱛᱟᱢᱟ ᱢᱟ ᱞᱮᱭ ᱢᱮ?
ᱦᱳᱭ ᱛᱚ ᱜᱮ ᱱᱚᱣᱟ ᱠᱟᱛᱷᱟ ᱠᱟᱱ ᱛᱮ
ᱦᱚ
ᱚᱱᱟᱜᱤᱧ ᱢᱮᱱ ᱮᱫᱟ ᱟᱫᱚ, ᱪᱮᱫ ᱠᱚᱢ- ᱪᱮᱫ ᱤᱧ ᱢᱮᱛᱟᱢᱟ ᱜᱚᱢᱠᱮ ᱟᱫᱚ ᱤᱧ ᱦᱚᱸ ᱠᱷᱟᱨᱟᱯᱤᱧ ᱵᱡᱷᱟᱹᱣ ᱫᱚᱠᱟᱱ ᱪᱷᱟᱲᱟ ᱫᱚ ᱡᱮ ᱵᱮᱥᱤ ᱵᱮᱥᱤ ᱵᱟᱝ ᱞᱮᱭ ᱠᱟᱛᱮ ᱪᱩᱯᱪᱟᱯ ᱟᱫᱚ ᱚᱱᱮ ᱚᱰᱥᱠᱟᱹ ᱨᱚᱢᱚᱡᱽ ᱠᱚᱛᱮ ᱠᱟᱹᱴᱤᱡ ᱦᱮᱡ ᱦᱳᱭᱮᱱᱟ ᱟᱫᱚ ᱚᱱᱛᱮ ᱚᱰᱟᱜ ᱥᱮᱫ ᱜᱮ ᱪᱟᱞᱟᱣ ᱦᱩᱭᱱᱟ ᱟᱫᱚ ᱜᱚ ᱵᱟᱵᱟ ᱥᱟᱞᱟᱜ ᱠᱟ. ᱴᱤᱡ ᱜᱟᱞᱢᱟᱨᱟᱣ ᱦᱩᱭᱩᱜᱠᱟᱱ ᱛᱟᱸᱦᱮᱱᱟ ᱡᱮ ᱯᱟᱯᱟ ᱱᱚᱝᱠᱟ ᱱᱚᱝᱠᱟ ᱫᱚ ᱱᱚᱝᱠᱟ ᱫᱚ ᱚᱠᱟ ᱞᱮᱠᱟᱮ ᱡᱮ ᱱᱚ ᱱᱚᱸᱰᱮ ᱫᱚ ᱱᱚᱝᱠᱟ ᱠᱚ ᱵᱟᱦᱟᱜ ᱠᱟᱱᱟ ᱥᱮ ᱱᱚᱸᱰᱮ ᱠᱚ ᱚᱱᱠᱟ ᱠᱚ ᱨᱟᱹᱥᱠᱟᱹᱭᱮᱫᱟ᱾ ᱱᱚᱣᱟ ᱠᱤ ᱟᱫᱚ ᱵᱟᱝ ᱴᱷᱤᱠᱚᱜᱼᱟ? ᱟᱫᱚ ᱵᱟᱵᱟ ᱛᱟᱠᱚ ᱞᱮᱭᱫᱟ ᱦᱮᱸ ᱴᱷᱤᱠᱚᱜ ᱟᱫᱚ ᱥᱟᱱᱛᱟᱲ ᱠᱚ ᱠᱟᱹᱴᱤᱡ ᱡᱩᱢᱤᱫᱟ ᱠᱚ ᱢᱤᱫᱴᱷᱮᱱᱚᱜᱼᱟ ᱠᱚ ᱛᱟᱯᱚᱨ ᱛᱚᱠᱚ ᱵᱩᱡᱷᱟᱹᱣ ᱵᱟᱲᱟ ᱠᱟᱛᱮ ᱛᱟᱯᱚᱨ ᱛᱚ ᱩᱱᱠᱩ ᱠᱚ ᱥᱚᱴᱷᱤᱠᱚᱜᱼᱟ ᱟᱫᱚ ᱡᱟᱦᱟᱸᱨ ᱟᱹᱭᱩᱨ ᱵᱤᱱᱟᱭ ᱵᱟ ᱩᱱᱤ ᱜᱮᱛᱚ ᱵᱟᱪᱩᱭᱮᱭᱟ ᱵᱟᱝ ᱦᱳᱭᱥᱮ?
ᱦᱮᱸ ᱟᱹᱭᱩᱨᱤᱡ ᱜᱮ ᱡᱩᱫᱤ ᱚᱱᱠᱟᱭ ᱠᱟᱹᱢᱤᱭᱟᱭ ᱛᱟᱦᱟᱞᱮ ᱟᱢ ᱫᱚ ᱛᱟᱦᱚᱞᱮ ᱪᱮᱫ ᱧᱮᱞᱛᱮ ᱪᱮᱫ ᱮᱢ ᱥᱮᱬᱟᱭᱟ ᱢᱟ ᱞᱮᱭ ᱢᱮ?
ᱦᱳᱭ, ᱛᱟᱦᱟᱞᱮ ᱜᱚᱝᱠᱮ ᱱᱤᱱᱟᱹᱜ ᱜᱮᱞᱟᱝ ᱜᱟᱞᱢᱟᱨᱟᱜ ᱠᱟᱱᱟ ᱦᱳᱭ ᱥᱮ? ᱚᱠᱛᱚ ᱠᱚᱦᱚᱸ ᱪᱟᱵᱟ ᱥᱮᱴᱮᱨ ᱦᱮᱜᱱᱟ
ᱦᱮᱸ ᱚᱱᱟ ᱚᱠᱛᱚ ᱦᱚᱸ ᱪᱟᱵᱟ ᱦᱮᱡ ᱮᱱᱟ ᱴᱷᱤᱠ ᱜᱮᱭᱟ ᱛᱟᱦᱟᱞᱮ ᱢᱟ ᱫᱚᱦᱚᱭᱮᱫᱟᱹᱧ ᱦᱮᱸ
ᱦᱳᱭ᱾